ᱦᱮᱞᱳ, ᱦᱮᱸ ᱜᱚᱢᱠᱮ ᱡᱚᱦᱟᱨ ᱡᱚᱦᱟᱨ᱾ ᱜᱚᱢᱠᱮ ᱠᱟᱴᱟᱣ ᱫᱚ ᱟᱡ ᱛᱮᱜᱮ ᱠᱟᱴᱟᱣ ᱱᱟ ᱜᱚᱢᱠᱮ᱾
ᱟᱹᱛᱳ ᱚᱲᱟᱜ ᱨᱮᱱᱟᱜ ᱫᱤᱥᱚᱢ ᱛᱚ ᱱᱚᱝᱠᱟ ᱜᱮ᱾ ᱚᱠᱟ
ᱦᱚᱳᱭ ᱜᱚᱢᱠᱮ ᱦᱚᱭ ᱦᱚᱭ᱾ ᱚᱱᱟ ᱜᱮᱛᱚ ᱟᱵᱚᱣᱟᱜ ᱚᱱᱟ ᱛᱮᱜᱮ ᱠᱚ ᱞᱟᱹᱭᱟ ᱟᱹᱛᱩ ᱴᱚᱞᱟ ᱫᱚ ᱟᱹᱰᱤ ᱜᱮ ᱰᱮᱵᱷᱞᱚᱯ ᱛᱮ ᱴᱟᱭᱤᱢ ᱞᱟᱜᱟᱜᱼᱟ ᱾ ᱢᱟᱱᱮ ᱰᱮᱨᱤ ᱠᱷᱟᱱ ᱰᱨᱤᱢ ᱪᱟᱞᱟᱜᱼᱟ ᱟᱨ ᱟᱵᱚᱭᱤᱡ ᱢᱟᱱᱮ ᱥᱚᱨᱠᱟᱨᱟᱜ ᱦᱚᱸ ᱵᱟᱭ ᱠᱚᱭᱜ ᱟᱵᱚᱱ ᱠᱟᱱᱟ ᱡᱟᱛᱮ ᱟᱛᱳ ᱴᱚᱞᱟ ᱨᱮᱦᱚᱸ ᱚᱱᱠᱟ ᱴᱟᱣᱟᱨ ᱠᱚ ᱟᱞᱚ ᱯᱨᱚᱵᱞᱮᱢᱚᱜ ᱢᱟ ᱡᱟᱛᱮ, ᱡᱟᱦᱟᱱᱟᱜ ᱠᱟᱹᱢᱤ ᱠᱚᱨᱮ ᱱᱟᱭᱛᱮ ᱱᱟᱯᱟᱭ ᱱᱟᱯᱟᱭ ᱛᱮᱠᱚ ᱯᱟᱨᱚᱢ ᱤᱫᱤ ᱠᱟᱜ ᱢᱟ ᱵᱟᱲᱮ, ᱵᱟᱠᱷᱟᱱ ᱱᱚᱝᱠᱟ ᱞᱮᱠᱷᱟᱱ ᱫᱚ ᱪᱤᱠᱟᱛᱮ ᱪᱟᱞᱟᱜᱼᱟ ᱾ ᱟᱨ ᱱᱚᱣᱟ ᱠᱚᱨᱮ ᱚᱱᱞᱟᱭᱤᱱ ᱥᱮᱱᱴᱟᱨ ᱵᱚᱱ ᱠᱷᱩᱞᱟᱹᱣ ᱞᱮᱠᱷᱟᱱ ᱦᱟᱹᱯᱤᱱ ᱫᱤᱱ ᱨᱮ ᱯᱟᱞᱮ ᱡᱩᱫᱤ ᱟᱹᱰᱤ ᱜᱮ ᱮᱴᱠᱮᱴᱚᱬᱮ ᱦᱩᱭᱩᱜ ᱛᱟᱵᱚᱱᱟ ᱾
ᱡᱟᱣ ᱜᱮᱵᱤᱱ ᱞᱟᱹᱭ ᱟᱠᱟᱫ ᱟᱹᱵᱤᱱ ᱦᱚᱸ, ᱟᱹᱞᱤᱧ ᱦᱚᱸ ᱱᱚᱣᱟ ᱢᱚᱛ ᱨᱮᱜᱮ ᱢᱮᱱᱟᱜ ᱞᱤᱧᱼᱟ ᱾
ᱮᱠᱫᱚᱢ ᱜᱚᱢᱠᱮ ᱥᱟᱹᱨᱤ ᱠᱟᱛᱷᱟ ᱜᱮ ᱱᱚᱣᱟ ᱫᱚ ᱾
ᱱᱤᱛᱚᱜ ᱫᱤᱱ ᱠᱚᱴᱮ ᱢᱟ ᱡᱟᱸᱦᱟᱸ ᱧᱮᱞᱚᱜ ᱠᱟᱱ ᱡᱮ ᱦᱚᱜᱼᱚ ᱱᱟ ᱡᱮ ᱴᱟᱣᱟᱨ ᱠᱚᱠᱚ ᱵᱟᱠᱚ ᱞᱟᱜᱟᱣᱮᱫ ᱠᱷᱟᱱ ᱟᱫᱚ ᱚᱠᱟ ᱫᱟᱨᱮ ᱪᱚᱴ ᱚᱠᱟ ᱚᱠᱚᱭ ᱠᱚᱭᱟᱜ ᱚᱲᱟᱜ ᱪᱮᱛᱟᱱ ᱴᱩᱭ ᱪᱮᱛᱟᱱ ᱨᱮ ᱫᱮᱡ ᱠᱟᱛᱮᱫ ᱵᱚᱱ ᱜᱚᱞᱯᱷᱚᱭᱟ ᱾ ᱢᱟᱱᱮ ᱚᱠᱟ ᱢᱟᱴᱷ ᱜᱷᱟᱴ ᱵᱚᱱ ᱪᱟᱞᱟᱜᱼᱟ, ᱫᱟᱜ ᱡᱟᱹᱲᱤ ᱚᱠᱛᱚ ᱦᱚᱸ ᱪᱤᱠᱟᱹᱛᱮ ᱡᱟᱦᱟᱱᱟᱜ ᱫᱚᱨᱠᱟᱨᱮᱢ ᱯᱷᱳᱱ ᱟᱠᱚ ᱾
ᱦᱳᱭ ᱦᱳᱭ
ᱱᱚᱣᱟ ᱡᱤᱭᱚᱱ ᱦᱟᱞᱟᱠ ᱡᱤᱭᱚᱱ ᱪᱟᱵᱟ ᱟᱠᱟᱱ ᱛᱟᱵᱚᱱ ᱾
ᱱᱚᱣᱟ ᱜᱚᱢᱠᱮ ᱟᱹᱰᱤ ᱴᱚᱴᱷᱟ ᱨᱮᱜᱮ ᱱᱚᱝᱠᱟ ᱧᱮᱞᱚᱜ ᱠᱟᱱᱟ ᱾ ᱡᱮ ᱡᱟᱸᱦᱟ ᱨᱮ ᱡᱟᱸᱦᱟᱸ ᱟᱛᱩ ᱨᱮᱫᱚ ᱠᱟᱹᱴᱤᱡ ᱦᱚᱸ ᱴᱟᱣᱟᱨ ᱵᱟᱭ ᱧᱟᱢᱟ ᱚᱱᱟ ᱟᱹᱛᱩ ᱨᱮᱫᱚ ᱥᱟᱺᱜᱤᱧ ᱨᱮ ᱢᱤᱫ ᱵᱩᱨᱩ ᱪᱮᱛᱟᱱ ᱨᱮ ᱪᱟᱞᱟᱣ ᱠᱟᱛᱮᱫ ᱠᱚ ᱨᱚᱯᱚᱲ ᱠᱟᱱᱟ ᱾ ᱢᱮᱱᱠᱷᱟᱱ ᱱᱚᱝᱠᱟ ᱫᱚ ᱫᱤᱱᱟᱹᱢ ᱫᱤᱱ ᱫᱚ ᱪᱤᱠᱟᱹ ᱛᱮᱵᱚᱱ ᱨᱚᱯᱚᱲᱟ ᱱᱮᱛᱟᱨ ᱢᱟ ᱡᱟᱹᱯᱩᱫ ᱫᱤᱱ ᱾ ᱟᱨᱚ ᱦᱚᱭ ᱫᱟᱜ ᱫᱤᱱ ᱛᱟᱦᱮᱱᱟ ᱱᱚᱝᱠᱟ ᱠᱟᱛᱮ ᱫᱚ ᱵᱟᱭ ᱜᱟᱱᱚᱜᱼᱟ᱾ ᱡᱟᱛᱮ ᱟᱛᱳ ᱟᱛᱳ ᱜᱮ ᱟᱹᱛᱩ ᱥᱩᱨ ᱠᱚᱨᱮ ᱴᱟᱣᱟᱨ ᱠᱚ ᱛᱟᱦᱮᱱ ᱢᱟ ᱚᱱᱟᱜᱮ ᱟᱹᱞᱤᱧ ᱫᱚᱞᱤᱧ ᱠᱷᱚᱡᱚᱜᱼᱟ ᱾
ᱦᱳᱭ ᱟᱹᱞᱤᱧ ᱦᱚᱸ ᱚᱱᱟ ᱜᱮᱞᱤᱧ ᱢᱮᱱᱟ ᱾ ᱡᱮ ᱴᱟᱣᱟᱨ ᱠᱚᱢᱟ ᱛᱟᱦᱮᱱ ᱢᱟ ᱾ ᱟᱨ ᱱᱚᱣᱟ ᱠᱚᱦᱚᱸ ᱵᱚᱱ ᱢᱮᱱᱢᱟ ᱡᱮ ᱡᱟᱹᱥᱛᱤ ᱵᱮᱣᱦᱟᱨ ᱫᱚ ᱵᱷᱟᱜᱮ ᱵᱮᱵᱦᱟᱨ ᱞᱟᱹᱜᱤᱫ ᱜᱮᱵᱚᱱ ᱵᱮᱣᱦᱟᱨ ᱢᱟ, ᱵᱟᱹᱲᱤᱡ ᱵᱮᱣᱦᱟᱨ ᱞᱟᱹᱜᱤᱫ ᱢᱟ ᱟᱞᱚ ᱵᱚᱱ ᱵᱮᱦᱟᱨ ᱢᱟ ᱾
ᱮᱠᱫᱚᱢ ᱜᱚᱢᱠᱮ ᱱᱤᱦᱟ. ᱛ ᱜᱮ ᱾
ᱟᱵᱚᱣᱟᱜ ᱱᱚᱣᱟ ᱥᱟᱪᱟᱨᱦᱮᱫ ᱡᱮᱱᱚ ᱟᱞᱚ ᱨᱟᱹᱯᱩᱫ ᱪᱟᱵᱟᱜ ᱛᱟᱵᱚᱱ ᱢᱟ, ᱟᱞᱚ ᱱᱟᱥᱟᱣᱟᱜ ᱛᱟᱵᱚᱱ ᱢᱟ ᱾
ᱦᱳᱭ ᱜᱚᱢᱠᱮ ᱦᱳᱭ᱾ ᱟᱨ ᱱᱚᱝᱠᱟ ᱯᱷᱳᱨ ᱡᱤ ᱯᱷᱟᱭᱤᱵ ᱡᱤ ᱦᱮᱡ ᱠᱟᱛᱮᱫ ᱜᱚᱝᱠᱮ ᱱᱚᱣᱟ ᱪᱮᱬᱮ ᱪᱤᱯᱨᱩᱫ ᱠᱚᱦᱚᱸ ᱠᱚ ᱟᱫ ᱪᱟᱵᱟᱜ ᱠᱟᱱ ᱛᱟᱵᱚᱱᱟ ᱾ ᱟᱨ ᱱᱚᱣᱟ ᱴᱟᱣᱟᱨ ᱦᱚᱸ ᱢᱤᱫ ᱯᱚᱠᱠᱷᱮ ᱫᱚ ᱵᱟᱹᱲᱤᱡ ᱵᱟᱹᱲᱤᱡ ᱫᱤᱠ ᱟᱨ ᱢᱤᱫ ᱫᱚ ᱵᱷᱟᱜᱤ ᱫᱤᱠ ᱵᱟᱹᱲᱤᱡ ᱠᱚ ᱛᱮᱜᱮᱞᱮ ᱞᱟᱹᱭ ᱜᱟᱱᱚᱜᱼᱟ ᱾ ᱱᱚᱜᱼᱚᱭ ᱡᱮ ᱪᱮᱬᱮ ᱠᱚ ᱠᱚ ᱱᱟᱥᱟᱣ ᱪᱟᱵᱟᱜ ᱠᱟᱱᱟ ᱾ ᱪᱮᱬᱮ ᱚᱱᱟ ᱴᱟᱣᱟᱨ ᱨᱮᱠᱚ ᱫᱩᱲᱩᱵ ᱠᱟᱱᱟ ᱵᱟᱝ ᱠᱚ ᱵᱩᱡ ᱫᱟᱲᱮᱭᱟᱜ ᱠᱟᱱᱟ, ᱡᱮ ᱱᱚᱣᱟ ᱫᱚ ᱟᱞᱮᱭᱟᱜ ᱡᱤᱭᱚᱱᱮ ᱱᱟᱥᱟᱣ ᱛᱟᱞᱮᱭᱟ ᱾
ᱦᱳᱭ ᱮᱠᱫᱚᱢ ᱜᱮᱵᱤᱱ ᱞᱟᱹᱭ ᱟᱠᱟᱫ ᱾
ᱦᱚᱭ ᱟᱨ ᱵᱷᱟᱜᱤ ᱫᱤᱠ ᱵᱚᱱ ᱞᱟᱹᱭ ᱞᱮᱠᱷᱟᱱ ᱱᱚᱜᱼᱚᱭ, ᱚᱱᱞᱟᱭᱤᱱ ᱛᱟᱞᱟᱛᱮ ᱯᱷᱚᱨᱚᱢ ᱵᱚᱱ ᱯᱷᱤᱞᱟᱯ ᱫᱟᱲᱮᱭᱟᱜ ᱠᱟᱱᱟ ᱟᱨ ᱟᱹᱰᱤ ᱦᱚᱲ ᱪᱟᱹᱠᱨᱤ ᱵᱟᱹᱠᱨᱤ ᱥᱮ ᱱᱟᱱᱟ ᱦᱩᱱᱟᱹᱨ ᱠᱟᱹᱢᱤᱨᱮ ᱟᱹᱰᱤ ᱞᱚᱜᱚᱱ ᱵᱚᱱ ᱥᱮᱞᱮᱫ ᱫᱟᱲᱮᱭᱟᱜ ᱠᱟᱱᱟ ᱾
ᱡᱟᱶᱜᱮ ᱡᱟᱶ ᱜᱮᱵᱤᱱ ᱞᱟᱹᱭ ᱟᱠᱟᱫ ᱾
ᱱᱮᱛᱟᱨ ᱟᱜ ᱡᱤᱭᱚᱱ ᱨᱮᱢᱟ ᱦᱚᱜᱱᱟ ᱡᱟᱦᱟᱸ ᱰᱤᱡᱤᱴᱮᱞ ᱡᱩᱜᱽ ᱢᱟ ᱥᱮᱴᱮᱨ ᱟᱠᱟᱱ ᱾ ᱯᱤᱲᱦᱤ ᱠᱮ ᱯᱤᱲᱦᱤ ᱵᱚᱫᱚᱞ ᱪᱟᱞᱟᱜ ᱠᱟᱱ ᱡᱩᱜᱽ ᱠᱚᱢᱟ ᱡᱩᱜᱽ ᱵᱟᱛᱴᱟᱜ ᱠᱟᱱ ᱾
ᱦᱳᱭ ᱦᱳᱭ ᱾
ᱦᱮᱸ ᱱᱟᱣᱟ ᱥᱮᱨᱢᱟ ᱯᱟᱨᱚᱢᱮᱱ ᱞᱮᱱᱠᱷᱟᱱ ᱜᱮ ᱟᱨᱦᱚᱸ ᱱᱟᱣᱟ ᱞᱮᱠᱟᱱᱟᱜ ᱫᱩᱨᱤᱵᱽ ᱠᱚᱠᱚ ᱥᱮᱴᱮᱨᱚᱜ-ᱟ ᱟᱵᱚ ᱦᱚᱸ ᱞᱟᱦᱟᱱᱛᱤ ᱥᱮᱫ ᱵᱚᱱ ᱪᱟᱞᱟᱜ-ᱟ ᱾ ᱟᱸ ᱟᱞᱳ ᱯᱟᱹᱪᱟᱹᱨᱮ ᱟᱞᱚᱵᱚᱱ ᱛᱟᱦᱮᱱ ᱢᱟ ᱢᱮᱱᱠᱷᱟᱱ ᱚᱱᱟ ᱥᱟᱶᱛᱮ ᱱᱚᱣᱟ ᱦᱚᱸ ᱩᱭᱦᱟᱹᱨ ᱛᱟᱦᱮᱱ ᱛᱟᱵᱚᱱ ᱢᱟ ᱡᱮ ᱥᱟᱪᱟᱨᱦᱮᱫ ᱡᱤᱭᱚᱱ ᱫᱚ ᱡᱮᱢᱚᱱ ᱟᱞᱚᱵᱚᱱ ᱨᱟᱹᱯᱩᱫ ᱢᱟ ᱠᱟᱨᱚᱱ ᱱᱚᱣᱟ ᱡᱩᱫᱤ ᱵᱚᱱ ᱨᱟᱹᱯᱩᱫᱟ ᱛᱟᱦᱚᱞᱮ ᱦᱟᱯᱮᱱ ᱫᱤᱱᱨᱮ ᱟᱵᱚᱜᱮ ᱱᱟᱱᱟᱱ ᱞᱮᱠᱟᱱ ᱨᱳᱜᱽ ᱟᱡᱟᱨ ᱨᱮᱵᱚᱱ ᱯᱟᱲᱟᱜ-ᱟ᱾
ᱱᱤᱦᱟᱹᱛ ᱜᱮ ᱜᱚᱢᱠᱮ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱟ ᱱᱚᱣᱟ ᱨᱮ ᱟᱵᱤᱱᱟᱜ ᱠᱟᱛᱷᱟ ᱨᱮ ᱟᱹᱰᱤ ᱟᱹᱰᱤ ᱥᱟᱨᱦᱟᱣ ᱞᱤᱧ ᱪᱟᱞ ᱟᱫᱟ ᱾ ᱡᱮ ᱞᱟᱭᱚᱝ ᱥᱮ ᱥᱟᱪᱟ ᱨᱮ ᱵᱚᱱ ᱨᱟᱹᱯᱩᱫ ᱞᱮᱠᱷᱟᱱ ᱦᱟᱯᱮᱱ ᱫᱤᱱ ᱨᱮ ᱟᱵᱚ ᱟᱵᱚᱜᱤ ᱮᱴᱠᱮᱴᱚᱬᱮ ᱨᱮᱵᱚᱱ ᱯᱟᱲᱟᱜ-ᱟ, ᱡᱟᱛᱮ ᱱᱚᱝᱠᱟ ᱵᱚᱱ ᱵᱮᱵᱚᱦᱟᱨᱟ ᱡᱟᱛᱮ ᱥᱟᱪᱟ ᱨᱮᱦᱚᱸ ᱵᱟᱹᱲᱤᱡᱚᱜ ᱨᱮᱦᱚᱸ ᱩᱱᱟᱹᱜ ᱴᱟᱜᱨᱮ ᱡᱟᱛᱮ ᱟᱞᱚ ᱵᱟᱹᱲᱤᱡᱚᱜ ᱢᱟ᱾ ᱡᱟᱛᱮ ᱦᱟᱯᱮᱱ ᱫᱤᱱᱨᱮ ᱥᱟᱪᱟᱨᱮ ᱥᱟᱞᱟᱜ ᱟᱵᱚ ᱱᱟᱭᱛᱮ ᱱᱟᱯᱟᱭ ᱛᱮ ᱡᱟᱸᱜᱟ ᱥᱮ ᱯᱟᱣᱰᱤ ᱵᱚᱱ ᱞᱟᱦᱟ ᱫᱟᱲᱮᱭᱟᱜ ᱢᱟ ᱞᱟᱦᱟ ᱥᱮᱱ ᱚᱱᱟᱜᱮ ᱟᱹᱞᱤᱧ ᱫᱚᱞᱤᱧ ᱠᱷᱚᱠᱚᱭ ᱠᱟᱱᱟ᱾
ᱟᱹᱞᱤᱧ ᱦᱚᱸ ᱱᱚᱣᱟ ᱜᱮᱞᱤᱧ ᱞᱟᱹᱭ, ᱟᱹᱰᱤ ᱡᱟᱣ ᱠᱟᱛᱷᱟ ᱜᱮᱵᱮᱱ ᱞᱟᱹᱭ ᱟᱠᱟᱫ ᱾ ᱛᱟᱦᱚᱞᱮ ᱜᱚᱢᱠᱮ ᱟᱹᱵᱤᱱ ᱥᱮᱫ ᱢᱟ ᱮᱱᱟᱱᱞᱤᱧ ᱞᱟᱹᱭᱮᱫ ᱛᱟᱦᱮᱸᱫ ᱛᱟᱦᱚᱞᱮ ᱚᱱᱟ ᱠᱟᱛᱷᱟ ᱨᱮᱜᱮ ᱵᱤᱱ ᱵᱟᱞᱤᱧ ᱨᱚᱲ ᱢᱩᱪᱟᱹᱫ ᱞᱮᱫ ᱾ ᱡᱮ ᱟᱵᱤᱱ ᱥᱮᱫ ᱢᱟ ᱦᱟᱴ ᱯᱟᱛᱟ ᱠᱚᱫᱚ ᱚᱠᱟ ᱞᱮᱠᱟ?
ᱦᱟᱴ ᱯᱟᱛᱟ ᱠᱚᱫᱚ ᱱᱚᱛᱮ ᱫᱚ ᱟᱞᱮ ᱦᱟᱴ ᱟᱞᱮ ᱥᱩᱨ ᱨᱮᱜᱮ ᱢᱤᱫᱴᱟᱝ ᱦᱟᱴ ᱦᱩᱭᱩᱜ-ᱟ᱾ ᱟᱹᱰᱤ ᱢᱟᱨᱟᱝ ᱜᱮ ᱦᱟᱴ ᱦᱩᱭᱩᱜ-ᱟ, ᱱᱮ ᱥᱚᱨᱠᱟᱨ ᱥᱚᱨᱠᱟᱨ ᱵᱚᱫᱚᱞ ᱟᱠᱟᱱ ᱛᱟᱭᱚᱢ ᱠᱷᱚᱱ ᱰᱟᱝᱨᱤ ᱦᱟᱴ ᱜᱮ ᱠᱷᱟᱹᱞᱤ ᱵᱚᱱᱫᱚ ᱟᱠᱟᱱᱟ, ᱵᱟᱫ ᱵᱟᱹᱠᱤ ᱡᱷᱚᱛᱚ ᱜᱮ ᱡᱟᱣ ᱥᱮᱨᱢᱟ ᱞᱮᱠᱟᱜᱮ ᱱᱤᱭᱟᱹ ᱥᱮᱨᱢᱟ ᱦᱚᱸ ᱪᱟᱞᱟᱜ ᱠᱟᱱ ᱜᱮᱭᱟ, ᱱᱚᱰᱮ ᱟᱲᱟᱜ ᱥᱟᱠᱟᱢ ᱠᱷᱚᱱᱟᱜ ᱡᱤᱞ ᱦᱟᱹᱠᱩ ᱠᱷᱱᱟᱜ ᱥᱩᱠᱨᱤ ᱡᱤᱞ ᱠᱷᱚᱱᱟᱜ ᱰᱟᱝᱨᱤ ᱡᱤᱞ ᱠᱚ ᱡᱷᱚᱛᱚ ᱡᱤᱞ ᱜᱮ ᱧᱟᱢᱚᱜ ᱜᱮᱭᱟ, ᱰᱟᱝᱨᱤ ᱡᱤᱞ ᱫᱚ ᱱᱤᱛᱚᱜ ᱫᱚ ᱚᱯ ᱦᱟᱛᱟᱲ ᱠᱟᱱᱟ ᱾ ᱟᱨᱚ ᱱᱟᱱᱟ ᱦᱩᱱᱟᱹᱨ ᱠᱤᱪᱨᱤᱡ ᱠᱚ ᱫᱚᱛᱚ ᱠᱚ ᱡᱟᱢᱟ ᱠᱚ ᱯᱮᱱ ᱠᱚ ᱥᱟᱭᱟ ᱠᱚ ᱟᱨ ᱪᱮᱫ ᱠᱟᱱᱟ ᱛᱷᱟᱹᱨᱤ ᱵᱟᱹᱴᱤ ᱜᱞᱟᱥ ᱠᱚ ᱟᱨ ᱱᱚᱛᱮ ᱦᱩᱭᱩᱜ ᱠᱟᱱ ᱛᱟᱢᱟ ᱡᱟᱭᱜᱮ ᱜᱮᱜᱮᱫ ᱛᱮᱱᱟᱜ ᱡᱤᱱᱤᱥ ᱯᱤᱱᱴᱷᱤ ᱠᱚ ᱠᱟᱹᱴᱟᱹᱨᱤ ᱠᱚ ᱟᱨ ᱨᱩᱯᱟᱹ ᱥᱳᱱᱟ ᱟᱭᱢᱟ ᱞᱮᱠᱟᱱ ᱡᱤᱱᱤᱥ, ᱟᱨ ᱟᱯᱮ ᱥᱮᱱᱟᱜ ᱦᱟᱴ ᱫᱚ? ᱚᱠᱟ ᱞᱮᱠᱟ ᱦᱩᱭᱩᱜ-ᱟ ᱜᱚᱢᱠᱮ?
ᱟᱹᱰᱤ ᱟᱹᱰᱤ ᱟᱹᱰᱤ ᱨᱟᱹᱥᱠᱟᱹ ᱜᱮ ᱜᱮᱵᱤᱱ ᱞᱟᱹᱭ ᱠᱮᱫᱟ ᱟᱨ ᱟᱹᱞᱤᱧ ᱦᱚᱸ ᱟᱹᱰᱤ ᱨᱟᱹᱥᱠᱟᱹ ᱜᱮᱞᱤᱧ ᱟᱹᱭᱠᱟᱹᱣ ᱠᱮᱫᱟ ᱱᱚᱣᱟ ᱠᱟᱛᱷᱟ ᱟᱸᱡᱚᱢ ᱠᱟᱛᱮᱜ ᱡᱮ ᱮᱸ ᱱᱚᱜ-ᱚᱭ ᱡᱮ ᱱᱟᱣᱟ ᱱᱟᱣᱟ ᱫᱚᱛᱚ ᱠᱟᱹᱴᱟᱹᱨᱤ ᱵᱤᱱᱴᱷᱤ ᱱᱟᱣᱟᱱ ᱞᱮᱠᱟᱱᱟᱜ ᱫᱩᱨᱤᱵ ᱠᱚ ᱟᱹᱰᱤ ᱢᱚᱡᱽ ᱜᱮ, ᱪᱟᱞᱟᱣ ᱦᱤᱡᱩᱜ ᱟᱹᱞᱤᱧ ᱟᱹᱵᱤᱱ ᱥᱮᱱᱟᱜ ᱦᱟᱴ ᱯᱟᱛᱟ ᱥᱮᱫ ᱢᱤᱫ ᱚᱠᱛᱚ ᱫᱚ ᱧᱮᱞ ᱫᱚ
ᱦᱳᱭ ᱜᱚᱢᱠᱮ ᱱᱤᱦᱟᱹᱛ ᱜᱮ, ᱟᱹᱵᱤᱱ ᱵᱤᱱ ᱦᱤᱡᱩᱜ-ᱟ ᱚᱱᱟ ᱞᱟᱹᱜᱤᱫ ᱟᱛᱟᱝ ᱫᱟᱨᱟᱢ ᱛᱟᱦᱮᱱ ᱢᱮ ᱱᱤᱛᱚᱜ ᱠᱷᱚᱱᱟᱜ ᱜᱮ ᱜᱚᱢᱠᱮ ᱾
ᱟᱹᱰᱤ ᱮᱴᱟᱜ ᱜᱮ, ᱟᱹᱰᱤ ᱮᱴᱟᱜ ᱜᱮ ᱟᱹᱞᱤᱧ ᱦᱚᱞᱤᱧ ᱥᱮᱱᱚᱜ-ᱟ᱾
ᱟᱪᱪᱷᱟ ᱟᱨ ᱟᱯᱮ ᱥᱮᱱᱟᱜ ᱦᱟᱴ ᱠᱟᱹᱴᱤᱡ ᱵᱤᱱ ᱞᱟᱹᱭ ᱥᱚᱫᱚᱨ ᱟᱹᱞᱤᱧ ᱠᱷᱟᱱ ᱟᱹᱵᱤᱱᱟᱜ ᱢᱚᱪᱟ ᱠᱷᱚᱱᱟᱜ ᱠᱟᱹᱴᱤᱡ ᱟᱸᱡᱚᱢ ᱥᱟᱱᱟᱭᱮᱫ ᱞᱤᱧ ᱛᱟᱦᱮᱫ ᱜᱚᱝᱠᱮ᱾
ᱟ ᱟᱹᱞᱤᱧ ᱥᱮᱱᱟᱜ ᱦᱟᱴ ᱯᱟᱛᱟ ᱫᱚᱢᱟ ᱢᱟᱱᱮ ᱦᱟᱺᱰᱤ ᱯᱟᱹᱣᱨᱟᱹ ᱢᱟ ᱡᱟᱹᱥᱛᱤ ᱜᱮ ᱟᱨ ᱫᱩᱨᱤᱵᱽ ᱠᱚᱢᱟ ᱚᱱᱠᱟᱜᱮ᱾ ᱫᱩᱨᱤᱵᱽ ᱠᱚᱢᱟ ᱱᱚᱣᱟ ᱞᱮᱠᱟ ᱡᱮ ᱟ ᱜᱟᱹᱭ ᱠᱟᱰᱟ ᱰᱟᱝᱨᱤ ᱱᱩᱠᱩ ᱦᱚᱸᱠᱚ ᱟᱠᱷᱨᱤᱧᱚᱜ ᱟᱨ ᱥᱟᱶᱛᱮ ᱮᱸᱻ ᱱᱟᱣᱟ ᱱᱟᱣᱟ ᱫᱚᱛᱚ ᱡᱟᱢᱟ ᱯᱮᱱᱴ ᱞᱩᱜᱽᱲᱤᱡ ᱠᱚᱦᱚ ᱠᱚ ᱢᱮᱱᱠᱷᱟᱱ ᱢᱟᱱᱮ ᱱᱚᱜᱚᱭ ᱡᱮ ᱴᱟᱸᱜᱟ ᱠᱟᱴᱨᱤ ᱚᱱᱟ ᱠᱚᱢᱟ ᱟᱹᱰᱤ ᱠᱚᱢ ᱠᱚᱢ ᱠᱟᱭ ᱛᱮᱜᱮ ᱧᱮᱞᱚᱜᱼᱟ᱾
ᱟᱪᱪᱷᱟ ᱪᱪᱪᱷᱟ ᱟᱪᱪᱷᱟ ᱟᱪᱪᱷᱟ ᱚᱦ ᱟᱨᱚ ᱟᱨᱚ ᱢᱤᱫᱴᱟᱱ ᱡᱤᱱᱤᱥ ᱞᱤᱧ ᱩᱭᱦᱟᱹᱨ ᱠᱮᱫᱟ ᱜᱚᱝᱠᱮ ᱦᱟᱺᱰᱤ ᱯᱟᱹᱣᱨᱟᱹ ᱠᱟᱛᱷᱟ ᱦᱟᱺᱰᱤ ᱯᱟᱹᱣᱨᱟᱹᱢᱟ ᱱᱚᱰᱮ ᱢᱟ ᱟᱹᱰᱤ ᱡᱟᱹᱥᱛᱤ ᱠᱟᱭᱛᱮ ᱟᱹᱷᱨᱤᱧᱚᱜᱼᱟ ᱯᱨᱟᱭᱢᱟ ᱱᱚᱰᱮ ᱦᱟᱜ ᱦᱟᱴ ᱪᱟᱹᱲᱤ ᱢᱮᱱᱟᱜᱼᱟ ᱡᱟᱦᱟᱸ ᱢᱤᱫᱴᱮᱱ ᱚᱲᱟᱜ ᱨᱮᱠᱚ ᱟᱠᱷᱨᱤᱧ ᱫᱚ ᱚᱱᱠᱟᱱᱟᱜ ᱯᱨᱟᱭ ᱢᱮᱱᱟᱜᱼᱟ ᱪᱚᱞᱞᱤᱥ ᱛᱷᱮᱠᱮ ᱯᱚᱧᱪᱟᱥᱴᱤ ᱚᱱᱠᱟ ᱢᱮᱱᱟᱜᱼᱟ ᱜᱚᱝᱠᱮ᱾ ᱟᱨ ᱵᱩᱡᱽ ᱫᱟᱲᱮᱭᱟᱜ ᱠᱟᱱ ᱜᱮᱭᱟᱵᱤᱱ ᱛᱟᱦᱞᱮ
ᱦᱟᱺᱰᱤ ᱠᱟᱛᱷᱟ ᱵᱤᱱ ᱞᱟᱹᱭ ᱞᱮᱠᱷᱟᱱ ᱟᱹᱞᱤᱧ ᱢᱟ ᱦᱟᱱᱮ ᱯᱟᱹᱦᱤᱞ ᱠᱟᱛᱷᱟ ᱞᱮᱠᱟᱜᱮ ᱩᱭᱦᱟᱹᱨ ᱦᱮᱡ ᱟᱞᱤᱧ᱾ ᱦᱟᱱᱮ ᱡᱮ ᱯᱷᱩᱲᱩᱜ ᱨᱮ ᱫᱩᱞ ᱠᱟᱛᱮᱫ ᱟᱫᱷᱟ ᱨᱟᱥᱛᱟ ᱨᱮᱞᱤᱧ ᱦᱤᱲᱤᱧ ᱦᱚᱴᱚ ᱠᱮᱜ ᱚᱱᱟ ᱧᱩ ᱵᱟᱹᱜᱤ ᱠᱟᱛᱮᱫ ᱾
ᱦᱳᱭ ᱦᱳᱭ ᱦᱳᱭ ᱟᱨ ᱱᱟᱦᱟᱜ ᱱᱟᱦᱟᱜ ᱡᱩᱜᱽ ᱨᱮᱢᱟ ᱜᱚᱝᱠᱮ ᱯᱞᱟᱥᱴᱤᱠ ᱜᱮᱞᱟᱥ ᱪᱮᱫ ᱜᱞᱟᱥ ᱠᱚ ᱩᱰᱩᱠ ᱟᱠᱟᱱ ᱵᱚᱣᱟᱜ ᱞᱟᱦᱟ ᱛᱮᱱᱟᱜ ᱡᱟᱦᱟᱸ ᱴᱨᱟᱰᱤᱥᱚᱱᱟᱞ ᱠᱟᱞᱪᱟᱨ ᱚᱱᱟ ᱫᱚᱵᱚᱱ ᱦᱤᱲᱤᱧ ᱤᱫᱤᱭᱮᱫᱟ ᱡᱟᱦᱟᱸ ᱯᱷᱩᱲᱩᱜ ᱨᱮᱵᱚᱱ ᱧᱩᱭᱮᱫ ᱛᱟᱸᱦᱮᱱ ᱜᱚᱝᱠᱮ ᱡᱮ ᱚᱱᱟ ᱠᱷᱚᱱᱟᱜ ᱥᱟᱫ ᱥᱮ ᱚᱱᱟ ᱠᱷᱚᱱᱟᱜ ᱵᱷᱟᱜᱤ ᱫᱚ ᱟᱫᱚ ᱵᱟᱹᱞᱤᱧ ᱢᱚᱱᱮᱭᱟᱜ ᱠᱟᱱᱟ ᱱᱚᱣᱟ ᱠᱚᱫᱚ᱾
ᱡᱟᱣ ᱜᱮᱵᱤᱱ ᱞᱟ. ᱭᱮᱫ ᱠᱟᱜ
ᱦ
ᱟ ᱱᱚᱣᱟ ᱡᱮ ᱦᱮᱸ ᱢᱟ ᱜᱚᱝᱠᱮ ᱞᱟᱹᱭ ᱵᱤᱱ ᱟᱹᱵᱤᱱ ᱜᱮ ᱯᱟᱦᱤᱞ
ᱞᱟᱦᱟ ᱠᱷᱚᱱ ᱫᱚ ᱦᱟᱹᱯᱤᱫ ᱪᱟᱞᱟᱜ ᱠᱟᱱ ᱛᱟᱵᱚᱱᱟ ᱟᱵᱚᱣᱟᱜ ᱱᱚᱣᱟ ᱡᱟᱦᱟᱸ ᱴᱨᱟᱰᱤᱥᱚᱱᱟᱞ ᱡᱤᱱᱤᱥ ᱠᱚ ᱚᱱᱟ ᱠᱚ ᱵᱟᱨᱮᱛᱮ ᱟᱹᱵᱤᱱ ᱢᱤᱫᱼᱵᱟᱨ ᱠᱟᱛᱷᱟ ᱟᱹᱵᱤᱱᱟᱜ ᱢᱚᱪᱟ ᱠᱷᱚᱱ ᱟᱡᱚᱢ ᱞᱮᱠᱷᱟᱱ ᱟᱹᱰᱤ ᱨᱟᱹᱥᱠᱟᱹ ᱞᱤᱧ ᱵᱩᱡᱷᱟᱹᱣ ᱠᱮᱭᱟ ᱜᱚᱝᱠᱮ
ᱡᱮ ᱟᱵᱚ ᱢᱟ ᱚᱞᱚᱜ ᱯᱟᱲᱦᱟᱣ ᱥᱮᱪᱮᱫ ᱥᱮᱫ ᱛᱮᱵᱚᱱ ᱞᱟᱦᱟ ᱤᱫᱤᱜ ᱠᱟᱱ ᱟᱨ ᱞᱟᱦᱟ ᱤᱫᱤᱜ ᱢᱟᱵᱚᱱ ᱱᱚᱣᱟ ᱦᱚ ᱵᱟᱱ ᱮ ᱵᱩᱡᱽ ᱢᱟ ᱟᱨ ᱟᱹᱭᱠᱟᱹᱣ ᱢᱟᱵᱚᱱ ᱟᱨ ᱡᱚᱛᱷᱟᱛ ᱥᱟᱸᱦᱤᱡ ᱵᱚᱱ ᱛᱟᱦᱮᱱ ᱢᱟ᱾ ᱚᱱᱟ ᱥᱟᱶᱛᱮᱵᱚᱱ ᱟᱵᱚᱱᱟᱜ ᱞᱟᱭᱼᱞᱟᱠᱪᱟᱨ ᱟᱨ ᱟ ᱫᱩᱨᱤᱵᱽ ᱠᱚᱢᱟ ᱢᱟᱱᱮ ᱟᱞᱚ ᱟᱫᱚᱜ ᱢᱟ ᱚᱱᱟ ᱨᱮᱱᱟᱜ ᱵᱚᱱ ᱨᱤᱠᱟᱹᱭᱟ᱾ ᱡᱟᱭᱡᱩᱜᱽ ᱡᱤᱭᱟᱹᱲ ᱜᱮ ᱛᱟᱦᱮᱱ ᱛᱟᱵᱚᱱ ᱢᱟ ᱱᱚᱣᱟ ᱫᱟᱨᱟᱭ ᱛᱮᱜᱮ ᱟᱵᱚ ᱫᱚᱠᱚ ᱩᱯᱨᱩᱢ ᱢᱟ ᱡᱮ ᱟᱵᱚ ᱫᱚ ᱥᱟᱱᱛᱟᱲ ᱥᱮ ᱟᱹᱫᱤᱵᱟᱹᱥᱤ ᱦᱚᱲ ᱠᱟᱱᱟ ᱱᱚᱣᱟ ᱜᱮᱞᱤᱧ ᱞᱟᱹᱭᱟ ᱡᱮ ᱟᱹᱞᱤᱧ ᱦᱚᱸ ᱡᱮ ᱥᱮᱪᱮᱫ ᱥᱟᱶ ᱥᱟᱶᱛᱮ ᱟᱵᱚᱱᱟᱜ ᱠᱟᱹᱢᱤ ᱦᱚᱨᱟ ᱟ ᱵᱚᱨᱚ ᱯᱟᱛᱟ ᱥᱟᱶᱛᱮ ᱟᱵᱚᱱᱟᱜ ᱟᱛᱩ ᱚᱲᱟᱜ ᱨᱮᱱᱟᱜ ᱯᱚᱨᱚᱵᱽ ᱡᱟᱣᱜᱮ ᱥᱮᱨᱢᱟ ᱞᱮᱠᱟ ᱟᱵᱚ ᱥᱟᱱᱛᱟᱲ ᱦᱚᱯᱚᱱᱟᱜ ᱡᱟᱦᱟᱸ ᱛᱤᱱᱟᱹᱜ ᱦᱩᱞᱜᱟᱹᱨᱭᱟᱹ ᱠᱚᱣᱟᱜ ᱠᱟᱛᱷᱟ ᱠᱚ ᱥᱟᱱᱟᱢᱟᱜ ᱜᱮ ᱡᱮᱢᱚᱱ ᱵᱚᱱ ᱩᱭᱦᱟᱹᱨ ᱫᱚᱦᱚᱭ ᱢᱟ ᱟᱨ ᱥᱟᱶᱛᱮ ᱟᱵᱚᱣᱟᱜ ᱥᱟᱯᱟᱵ ᱠᱚᱢᱟ ᱩ ᱛᱤᱥ ᱨᱮᱦᱚᱸ ᱵᱟᱵᱚᱱ ᱦᱟᱯᱤ ᱫᱟᱲᱤ ᱢᱟ ᱟᱞᱚᱵᱚᱱ ᱦᱤᱲᱤᱧ ᱢᱟ ᱱᱚᱣᱟᱜᱮ ᱟᱵᱚᱣᱟᱜ ᱴᱷᱟᱹᱣᱠᱟᱹ ᱫᱚ ᱟᱨ ᱟᱹᱞᱤᱧ ᱜᱮ ᱱᱚᱣᱟ ᱫᱚᱞᱤᱧ ᱞᱟ. ᱭ ᱞᱟᱜᱤᱫᱚᱜ ᱠᱟᱱᱟ᱾
ᱟᱭᱢᱟ ᱟᱭᱢᱟ ᱥᱟᱨᱦᱟᱣ ᱜᱚᱝᱠᱮ ᱟᱵᱤᱱᱟᱜ ᱱᱚᱣᱟ ᱠᱟᱛᱷᱟ। ᱟᱹᱵᱤᱱᱟᱜ ᱢᱚᱪᱟ ᱠᱷᱚᱱᱟᱜ ᱱᱚᱣᱟ ᱵᱟᱨ ᱯᱮ ᱟᱲᱟᱝ ᱟᱸᱡᱚᱢ ᱞᱟᱹᱜᱤᱫ, ᱟᱹᱞᱤᱧ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ। ᱦᱚᱜᱼᱚᱭ ᱡᱮ ᱟᱵᱮᱱ ᱵᱮᱱᱼ ᱢᱮᱱ ᱠᱮᱫᱟ, ᱥᱤᱠᱷᱱᱟᱹᱛ ᱛᱟᱞᱟᱛᱮ ᱥᱤᱠᱷᱱᱟᱹᱛ ᱵᱚᱱ ᱫᱚᱦᱚ ᱞᱮᱱᱠᱷᱟᱱ ᱡᱷᱚᱛᱚ ᱡᱤᱱᱤᱥ ᱜᱮ ᱛᱟᱦᱮᱱ ᱛᱟᱵᱚᱱᱟ᱾ ᱟᱨ
ᱠᱩᱥᱤᱞᱤᱧ ᱵᱩᱡ ᱠᱮᱫᱟ, ᱚᱱᱟ ᱨᱮᱱᱟᱜ ᱥᱟᱨᱦᱟᱣ ᱧᱟᱢ ᱞᱟᱹᱜᱤᱫ᱾
ᱟᱪᱪᱷᱟ ᱜᱚᱝᱠᱮ, ᱟᱨ ᱡᱟᱦᱟᱸ ᱦᱮᱸ ᱜᱚᱝᱠᱮ ᱞᱟᱹᱭ ᱵᱤᱱ᱾
ᱦᱮᱸ ᱛᱟᱦᱚᱞᱮ ᱜᱚᱝᱠᱮ ᱟᱸ ᱟᱹᱵᱤᱱ ᱥᱮᱫ ᱢᱟ ᱟᱸᱡᱚᱢᱚᱜ ᱜᱮᱭᱟ, ᱰᱤᱡᱮ ᱞᱟᱜᱽᱲᱮ ᱮᱱᱮᱡ ᱢᱟ ᱚᱠᱟᱞᱮᱠᱟ?
ᱜᱚᱝᱠᱮ ᱱᱚᱛᱮ ᱫᱚ, ᱰᱤᱡᱮ ᱞᱟᱸᱜᱽᱬᱮ ᱮᱱᱮᱡ ᱫᱚ ᱜᱚᱝᱠᱮ ᱵᱟᱭ ᱦᱳᱭᱳᱜ ᱜᱮᱭᱟ ᱾ ᱱᱚᱛᱮ ᱫᱚᱼᱼ ᱡᱟ ᱜᱮ ᱥᱤᱛᱩᱝ ᱠᱮᱫ ᱛᱩᱢᱫᱟᱜ ᱴᱟᱢᱟᱠ ᱚᱝᱠᱟ ᱜᱮ ᱦᱳᱭᱳᱜᱼᱟ ᱾ ᱦᱳᱭ ᱰᱤᱡᱮ ᱞᱟᱸᱜᱽᱲᱮ ᱫᱚ ᱟᱸᱡᱚᱢᱚᱜᱼᱼ ᱠᱟᱜᱼᱟ ᱞᱤᱧ ᱜᱚᱝᱠᱮ ᱩᱲᱤᱥᱥᱟ ᱫᱤᱥᱚᱢ, ᱡᱷᱟᱲᱠᱷᱚᱸᱰ ᱫᱤᱥᱚᱢ ᱾ ᱱᱚᱣᱟ ᱠᱚᱨᱮᱫ ᱫᱚ ᱟᱹᱰᱤ ᱡᱟᱹᱥᱛᱤ ᱠᱟᱭ ᱛᱮᱜᱮ ᱰᱤᱡᱮ ᱞᱟᱸᱜᱽᱲᱮ ᱫᱚ, ᱮᱛᱚᱦᱚᱵ ᱟᱠᱟᱱᱟ ᱜᱚᱝᱠᱮ ᱾ ᱱᱚᱣᱟ ᱫᱚ ᱢᱮᱱᱠᱷᱟᱱ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱤᱫᱴᱟᱝ, ᱵᱟᱹᱲᱤᱡ ᱚᱨᱥᱚᱝ ᱠᱟᱱᱟ ᱾ ᱱᱚᱣᱟ ᱰᱤᱡᱮ ᱞᱟᱜᱜᱽᱬᱮ ᱵᱚᱞᱚ ᱦᱮᱡ ᱞᱮᱱᱠᱷᱟᱱ, ᱦᱟᱯᱮᱱ ᱫᱤᱱ ᱨᱮ ᱴᱟᱢᱟᱠ ᱛᱩᱢᱫᱟᱜ ᱫᱚᱵᱚᱱ ᱟᱫᱟ᱾ ᱟᱨ ᱴᱟᱢᱟᱠ ᱛᱩᱢᱫᱟᱜ ᱵᱚᱱ ᱟᱫ ᱞᱮᱠᱷᱟᱱ, ᱟᱵᱚᱣᱟᱜ ᱥᱟᱶᱛᱟ ᱨᱮᱱᱟᱜ ᱡᱟᱦᱟᱸᱼᱼ ᱟᱵᱚᱣᱟᱜ ᱥᱚᱨᱚᱢ ᱡᱚᱢ ᱠᱚ ᱚᱱᱟ ᱵᱚᱱ ᱟᱫᱟ, ᱟᱨ ᱱᱚᱣᱟ ᱵᱚᱱ ᱟᱫ ᱞᱮᱠᱷᱟᱱ ᱟᱵᱚᱣᱟᱜ ᱼᱼ ᱡᱟᱦᱟᱸ ᱟᱹᱫᱤᱵᱟᱹᱥᱤ ᱵᱚᱱ ᱞᱟᱹᱭᱟᱹᱜ ᱠᱟᱱᱟ ᱥᱮ, ᱥᱟᱱᱛᱟᱲ ᱥᱚᱢᱟᱡᱽ ᱥᱟᱹᱨᱤ ᱫᱷᱚᱨᱚᱢ ᱵᱚᱱ ᱞᱟᱹᱭᱟᱹᱜ ᱠᱟᱱᱟᱼᱼ ᱱᱚᱣᱟ ᱦᱟᱯᱤᱱ ᱫᱤᱱ ᱨᱮ, ᱟᱫᱚᱜ ᱰᱟᱦᱟᱨ ᱨᱮᱜᱮ ᱛᱟᱦᱮᱱ ᱛᱟᱵᱩᱱᱟ ᱜᱚᱝᱠᱮ ᱾
ᱟᱹᱰᱤ ᱫᱟᱢᱟᱱ-ᱫᱟᱢᱟᱱ ᱠᱟᱛᱷᱟ ᱵᱤᱱ ᱞᱟᱹᱭ ᱠᱮᱜᱼᱟ ᱾ ᱱᱚᱣᱟ ᱫᱚᱟᱢᱟᱱ-ᱫᱟᱢᱟᱱ ᱠᱟᱛᱷᱟ ᱨᱮ, ᱟᱹᱰᱤ ᱟᱹᱞᱤᱧ ᱦᱚᱸ ᱟᱹᱰᱤ ᱡᱟᱣᱜᱮ ᱟᱹᱵᱤᱱ ᱚᱛ ᱡᱟᱯᱟᱜ ᱠᱷᱚᱱᱟᱜ, ᱜᱚᱴ ᱥᱟᱨᱦᱟᱣ ᱞᱤᱧ ᱮᱢᱟᱵᱤᱱ ᱠᱟᱱᱟ ᱾
ᱟᱹᱰᱤ ᱟᱹᱰᱤ ᱟᱭᱢᱟ ᱟᱭᱢᱟ ᱥᱟᱨᱦᱟᱣ ᱜᱚᱢᱠᱮ, ᱱᱚᱣᱟ ᱟᱹᱵᱤᱱᱟᱜ ᱾ ᱥᱟᱨᱦᱟᱣ ᱟᱹᱞᱤᱧ ᱵᱤᱱ ᱮᱟᱞᱤᱧ ᱠᱟᱱ ᱾
ᱦᱳᱭ, ᱜᱚᱝᱠᱮ ᱛᱟᱦᱚᱞᱮ ᱡᱮ ᱟᱵᱚ ᱱᱤᱛᱚᱜ ᱚᱠᱛᱚ ᱨᱮ ᱥᱮᱪᱮᱫ ᱥᱟᱶᱛᱮ ᱠᱟᱹᱢᱤ ᱦᱚᱨᱟ, ᱡᱟᱦᱟᱸ ᱛᱤᱱᱟᱹᱜ ᱢᱮᱱᱟᱜ ᱛᱟᱵᱚᱱ ᱚᱱᱟ ᱢᱟ ᱜᱚᱲᱦᱟᱣ ᱨᱟᱠᱟᱵ ᱥᱮ ᱩᱛᱱᱟᱹᱣ ᱨᱟᱠᱟᱵ ᱤᱫᱤ ᱦᱳᱭᱳᱜ ᱛᱟᱵᱚᱱ ᱜᱮᱭᱟ᱾ ᱚᱱᱟ ᱜᱚᱝᱠᱮ ᱟᱹᱞᱤᱧ ᱦᱚᱞᱤᱧ ᱞᱟᱹᱭᱟ ᱡᱮ, ᱟᱵᱚ ᱢᱟᱹᱱᱢᱤ ᱪᱮᱛᱟᱱ ᱢᱟᱹᱱᱢᱤ ᱡᱮ ᱨᱮ ᱟᱹᱭᱠᱟᱹᱣ ᱥᱟᱶᱛᱮ ᱵᱷᱚᱨᱥᱟ ᱛᱟᱦᱮᱱ ᱛᱟᱵᱚᱱ ᱢᱟ ᱾ ᱠᱟᱨᱚᱱ ᱱᱚᱣᱟ ᱢᱤᱫᱴᱟᱝ, ᱵᱚᱨᱥᱟ ᱡᱚᱫᱤ ᱵᱟᱵᱚᱱ ᱫᱚᱦᱚ ᱫᱟᱲᱮᱭᱟᱜᱼᱟ ᱾ ᱥᱮ ᱵᱤᱥᱟᱹᱥ ᱾ ᱟ ᱯᱟᱹᱛᱭᱟᱹᱣ ᱥᱮ ᱵᱤᱥᱟᱹᱥ ᱵᱟᱵᱚᱱ ᱫᱚᱦᱚ ᱫᱟᱲᱮᱜᱼᱟ ᱾ ᱦᱟᱯᱮᱱ ᱫᱤᱱᱨᱮ ᱟᱵᱚ ᱦᱚᱸᱵᱚᱱ, ᱟᱹᱰᱤ ᱫᱩᱠ ᱡᱟᱞᱟ ᱨᱮᱵᱚᱱ ᱯᱟᱲᱟᱜᱼᱟ ᱾ ᱪᱮᱫᱟᱜ ᱥᱮ ᱢᱤᱫᱴᱟᱝ ᱢᱟᱹᱱᱢᱤ ᱡᱮ ᱪᱮᱛᱟᱱ ᱨᱮ ᱢᱤᱫᱴᱟᱝ ᱦᱚᱲ ᱪᱮᱛᱟᱱ ᱨᱮ, ᱡᱩᱫᱤ ᱵᱟᱭ ᱵᱤᱥᱟᱹᱥ ᱫᱚᱦᱚ ᱫᱟᱲᱮᱭᱟᱜᱼᱟ ᱾ ᱚᱱᱟ ᱡᱤᱱᱤᱥ ᱫᱚ, ᱦᱟᱯᱮᱱ ᱫᱤᱱ ᱨᱮ ᱡᱟᱦᱟᱱᱟᱜ ᱠᱟᱹᱢᱤ ᱦᱚᱨᱟ ᱨᱮ ᱱᱩᱭ ᱦᱚᱭ ᱟᱫᱚᱜᱼᱟ, ᱞᱟᱦᱟᱱ ᱰᱟᱦᱟᱨ ᱵᱟᱭ ᱯᱟᱸᱡᱟ ᱧᱟᱢ ᱫᱟᱲᱮᱭᱟᱜᱼᱟ ᱾ ᱟᱨ ᱢᱚᱱᱮᱨᱮ ᱟᱹᱰᱤ ᱟᱸᱴ ᱠᱚᱥᱴᱚᱭ ᱧᱟᱢᱟ᱾ ᱟᱹᱵᱤᱱ ᱱᱚᱣᱟ ᱵᱟᱨᱮᱛᱮ ᱪᱮᱫ ᱵᱤᱱ ᱦᱩᱫᱤᱥ ᱵᱤᱱ ᱮᱢ ᱫᱟᱲᱮᱭᱟᱜᱼᱟ, ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ ᱾
ᱜᱚᱢᱠᱮ ᱱᱚᱣᱟ ᱡᱟᱦᱟᱸ ᱟᱹᱵᱤᱱ ᱠᱟᱛᱷᱟ ᱵᱤᱱ ᱞᱟᱹᱭ ᱠᱮᱫᱟ ᱾ ᱟᱭᱢᱟ ᱟᱭᱢᱟ ᱱᱚᱣᱟ ᱠᱩᱠᱞᱤ ᱫᱚᱦᱚ ᱞᱟᱹᱜᱤᱫ ᱜᱚᱝᱠᱮ ᱥᱟᱨᱦᱟᱣ ᱟᱨ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱜᱚᱢᱠᱮ ᱟᱨ ᱜᱚᱢᱠᱮ
ᱦᱮᱸ ᱜᱚᱝᱠᱮ ᱟᱹᱞᱤᱧ ᱞᱤᱧ ᱞᱟᱹᱭ ᱛᱟᱦᱮᱸᱫ ᱡᱮ ᱚᱱᱟ ᱡᱮ ᱯᱟᱹᱛᱭᱟᱹᱣ ᱱᱤᱭᱮ ᱱᱤᱭᱟᱹ ᱚᱠᱛᱚ ᱨᱮ ᱾
ᱪᱮᱫ ᱢᱟᱹᱱᱢᱤ ᱪᱮᱛᱟᱱᱟ ᱨᱮ ᱯᱟᱹᱛᱭᱟᱹᱣ ᱾
ᱚᱠᱟ ᱞᱮᱠᱟᱛᱮ ᱫᱚᱦᱚ ᱞᱮᱠᱷᱟᱱ ᱱᱟᱯᱟᱭ ᱠᱚᱜᱟ?
ᱟᱪᱪᱷᱟ ᱢᱟᱹᱱᱢᱤ ᱪᱮᱛᱟᱱ ᱨᱮ ᱯᱟᱹᱛᱭᱟᱹᱣ ᱫᱚᱦᱚ ᱫᱚ ᱟᱹᱰᱤᱜᱮ ᱡᱟᱹᱨᱩᱲᱟ ᱢᱮᱱᱠᱷᱟᱱ ᱚᱱᱟ ᱫᱚ ᱡᱷᱚᱛᱚ ᱦᱚᱲ ᱪᱮᱛᱟᱱ ᱨᱮᱫᱚ ᱡᱟᱛᱮ ᱯᱟᱹᱛᱭᱟᱹᱣ ᱫᱚ ᱟᱞᱚᱵᱚᱱ ᱫᱚᱦᱚᱭ ᱢᱟ ᱡᱟᱦᱟᱸ ᱫᱚᱵᱚ ᱱᱤᱡᱮ ᱪᱮᱛᱟᱱ ᱨᱮᱜᱮ ᱯᱟᱹᱛᱭᱟᱹᱣ ᱵᱚᱱ ᱫᱚᱦᱚᱭ ᱢᱟ ᱮᱴᱟᱜ ᱦᱚᱲ ᱪᱮᱛᱟᱱ ᱨᱮᱫᱚ ᱵᱟᱝ ᱮᱴᱟᱜ ᱦᱚᱲ ᱪᱮᱛᱟᱱ ᱨᱮᱵᱚᱱ ᱫᱚᱦᱚ ᱞᱮᱠᱷᱟᱱ ᱠᱷᱟᱱ ᱚᱱᱟ ᱫᱚ ᱵᱟᱹᱲᱤᱡ ᱦᱚᱸ ᱦᱩᱭ ᱫᱟᱲᱮᱭᱟᱜᱼᱟ ᱾ ᱟᱨ ᱵᱷᱟᱹᱜᱮ ᱦᱩᱭ ᱫᱟᱲᱮᱭᱟᱜᱼᱟ ᱟᱨ ᱱᱤᱡᱮ ᱪᱮᱛᱟᱱ ᱨᱮ ᱯᱟᱹᱛᱭᱟᱹᱢ ᱫᱚᱦᱚ ᱞᱮᱠᱷᱟᱱ ᱚᱱᱟ ᱫᱚ ᱵᱤᱥᱤᱨ ᱵᱷᱟᱜ ᱜᱮ ᱜᱚᱢᱠᱮ ᱥᱟᱹᱨᱤᱭᱟᱜ ᱥᱮ ᱵᱷᱟᱜᱤᱭᱟᱜ ᱜᱮ ᱦᱩᱭᱩᱜ ᱜᱮᱭᱟ᱾ ᱟᱨ ᱜᱚᱢᱠᱮ ᱟᱹᱵᱤᱱ ᱥᱟᱞᱟᱜ ᱱᱚᱣᱟ ᱨᱚᱲ ᱠᱟᱛᱮᱜ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱟᱨ
ᱟᱹᱞᱤᱧ ᱦᱚᱸ ᱟᱹᱰᱤ ᱢᱚᱡᱽ ᱜᱮᱞᱤᱧ ᱟᱹᱭᱠᱟᱹᱣ ᱠᱮᱫᱟ ᱡᱟᱣᱜᱮ ᱟᱹᱰᱤ ᱥᱟᱨᱦᱟᱣ ᱥᱟᱨᱦᱟᱣ ᱾
ᱢᱟ ᱛᱟᱦᱚᱞᱮ ᱜᱚᱢᱠᱮ ᱡᱚᱦᱟᱨ ᱜᱮ ᱾
ᱢᱟ ᱛᱟᱦᱚᱞᱮ ᱥᱟᱹᱜᱩᱱ ᱧᱤᱫᱟᱹ ᱜᱚᱝᱠᱮ ᱾
ᱦᱳᱭ ᱜᱚᱢᱠᱮ ᱥᱟᱹᱜᱩᱱ ᱧᱤᱫᱟᱹ ᱾
ᱦᱳᱭ ᱾